ᱡᱚᱦᱟᱨ ᱜᱮ
ᱦᱮᱸ ᱡᱚᱦᱟᱨ ᱜᱮ ᱡᱚᱦᱟᱨ ᱜᱮ ᱡᱚᱦᱟᱨ ᱜᱮ᱾
ᱛᱟᱯᱚᱨᱮ ᱛᱟᱦᱚᱞᱮ ᱱᱟᱯᱟᱭ ᱜᱮᱭᱟᱵᱤᱱ ᱛᱚ᱾
ᱦᱮᱸ ᱱᱟᱯᱟᱭ ᱱᱟᱯᱟᱭ ᱜᱮ ᱟᱹᱰᱤ ᱱᱟᱯᱟᱭ ᱢᱮᱱᱟᱜ ᱞᱤᱧᱟᱹ᱾
ᱟ ᱵᱟᱹᱵᱤᱱ ᱠᱚᱞ ᱵᱟᱲᱟᱭ ᱫᱟ᱾
ᱠᱚᱞ ᱵᱟᱲᱟ ᱠᱚᱫᱚ ᱦᱮᱸ ᱠᱟᱹᱢᱤ ᱠᱚ ᱦᱩᱭᱩᱜ ᱠᱟᱱᱟ ᱥᱟᱶᱛᱮ᱾ ᱩᱱᱠᱩ ᱯᱟᱣᱨᱟ ᱠᱚ ᱡᱚᱢ ᱮᱢᱚᱜ ᱦᱩᱭᱩᱜ ᱠᱟᱱᱟ ᱱᱤᱛ ᱫᱚ᱾
ᱪᱮ ᱜᱚᱝᱠᱮ
ᱯᱟᱣᱨᱟ ᱠᱚ ᱠᱟᱹᱴᱤᱡ ᱦᱩᱲᱩ ᱦᱩᱲᱩ ᱪᱟᱣᱞᱮ ᱠᱚ ᱠᱟᱹᱴᱤᱡ ᱞᱤᱧ ᱮᱨ ᱟᱠᱚ ᱠᱟᱱᱟ᱾
ᱟᱪᱪᱷᱟ ᱟᱪᱪᱷᱟ ᱟᱪᱪᱷᱟ ᱟᱪᱪᱷᱟ ᱛᱟᱦᱚᱞᱮ ᱯᱟᱣᱨᱟ ᱠᱚᱵᱤᱱ ᱟᱹᱥᱩᱞ ᱟᱠᱟᱫ ᱠᱚᱣᱟ ᱥᱮ ᱪᱮᱫ᱾
ᱦᱮᱸ ᱦᱮᱸ ᱟᱹᱥᱩᱞ ᱫᱚ ᱟᱹᱥᱩᱞ ᱢᱮᱱᱫᱚ ᱠᱤᱪᱷᱩ ᱴᱩᱠᱩᱡ ᱠᱩᱧ ᱛᱚᱞ ᱞᱮᱫᱟ ᱾
ᱟᱪᱪᱷᱟ ᱾
ᱫᱚ ᱫᱚᱢᱮ ᱠᱚ ᱵᱟᱥᱟᱭᱮᱱ ᱠᱷᱟᱱ ᱟᱨᱦᱚᱸ ᱱᱤᱛᱚᱜ ᱠᱟᱹᱴᱤᱡ ᱟᱹᱰᱤ ᱟᱭᱢᱟ ᱴᱩᱠᱩᱡ ᱠᱚᱧ ᱛᱚᱞ ᱟᱠᱟᱫ ᱠᱚᱣᱟ ᱾ ᱚᱲᱟᱜ ᱠᱩᱧ ᱵᱮᱱᱟᱣ ᱟᱠᱟᱫ ᱠᱚᱣᱟ ᱟᱲᱟᱜ ᱟᱲᱮ ᱟᱲᱮ ᱛᱮᱜᱮ ᱾
ᱟᱪᱪᱷᱟ ᱵᱟᱦ ᱟᱹᱰᱤ ᱟᱹᱰᱤ ᱢᱚᱡᱽ ᱛᱚ ᱜᱚᱝᱠᱮ ᱯᱟᱭ ᱟᱞᱤᱧ ᱞᱤᱧ ᱢᱮᱱᱟ ᱱᱩᱝᱠᱩ ᱦᱚᱸ ᱟᱹᱥᱩᱞ ᱠᱚ ᱫᱚᱨᱠᱟᱨ ᱠᱟᱱᱟ ᱦᱮᱸ ᱵᱟᱝ ᱦᱮᱸ?
ᱦᱮᱸ ᱦᱮᱸ ᱮᱠᱟᱞ ᱟᱹᱰᱤ ᱱᱟᱯᱟᱭ ᱠᱚ ᱡᱚᱢ ᱫᱟ ᱛᱚᱵᱮ ᱾
ᱵᱟᱦ ᱟᱹᱰᱤ ᱟᱹᱰᱤ ᱢᱚᱡᱽ ᱜᱚᱝᱠᱮ ᱛᱟᱦᱞᱮ ᱱᱚᱣᱟ ᱫᱚ ᱫᱚᱨᱠᱟᱨ ᱠᱟᱱ ᱜᱮᱭᱟ, ᱟᱫᱚ ᱟᱹᱞᱤᱧ ᱦᱚᱸ ᱟᱫᱚ ᱵᱟᱵᱤᱱ ᱠᱚᱞ ᱵᱟᱲᱟᱭᱮᱫᱟ ᱟᱹᱵᱤᱱ ᱦᱚᱸ ᱾
ᱠᱚᱞ ᱫᱚ ᱪᱮᱫ ᱞᱤᱧ ᱪᱤᱠᱟᱹᱭᱮᱫᱟ ᱟᱹᱞᱤᱧ ᱦᱚᱸᱠ ᱚᱲᱟᱜ ᱨᱮᱜᱮ ᱢᱮᱱᱟᱜ ᱞᱤᱧᱟᱹ ᱾
ᱦᱮᱸ ᱾
ᱠᱟᱹᱢᱤ ᱠᱚᱢᱟ ᱪᱮᱫ ᱦᱚᱸ ᱵᱟ ᱵᱟᱹᱱᱩᱜ ᱚᱱᱠᱟ ᱟᱨ ᱴᱤᱵᱷᱤ ᱠᱚᱞᱤᱧ ᱧᱮᱞ ᱫᱟ ᱛᱚ ᱾
ᱟᱪᱪᱷᱟ, ᱟᱫᱚ ᱚᱱᱟ ᱜᱤᱞᱤᱧ ᱞᱟᱹᱭ ᱫᱟ ᱞᱟᱹᱭᱫᱤᱧ ᱟ ᱟᱹᱞᱤᱧ ᱢᱟ ᱟᱹᱞᱤᱧ ᱢᱟ ᱠᱚᱞ ᱨᱮᱱᱟᱜ ᱚᱱᱠᱟ ᱴᱮᱢ ᱴᱟᱭᱤᱢ ᱦᱚᱸ ᱵᱟᱞᱤᱧ ᱧᱟᱢᱟ ᱟᱹᱵᱤᱱ ᱦᱚᱸ ᱟᱫᱚ ᱵᱟᱝᱵᱤᱱ ᱠᱚᱞᱟ ᱫᱤᱥᱟᱹ ᱠᱟᱛᱮᱫ ᱾
ᱦᱮᱸᱜ ᱛᱚᱵᱮ ᱟᱵᱚ ᱫᱚ ᱡᱟᱦᱟᱸ ᱞᱮᱠᱟ ᱜᱮ ᱨᱚᱯᱚᱲ ᱟᱨ ᱵᱟᱝ ᱨᱚᱯᱚᱲ ᱥᱟᱹᱜᱟᱹᱭ ᱫᱚ ᱱᱚᱝᱠᱟ ᱜᱮ ᱛᱟᱦᱮᱱ ᱛᱟᱵᱚᱱᱟ ᱠᱮᱴᱮᱡ ᱧᱚᱜ ᱜᱮ ᱾ ᱦᱩᱸ ᱟᱵᱚ ᱫᱚ ᱵᱟᱵᱚᱱ ᱟᱫᱚᱜᱼᱟ ᱾
ᱟᱪᱪᱷᱟ ᱟᱪ ᱱᱚᱣᱟ ᱛᱚ ᱜᱚᱝᱠᱮ ᱱᱚᱣᱟ ᱫᱚ ᱯᱩᱭᱞᱩ ᱨᱮᱜᱮ ᱛᱚ ᱱᱚᱣᱟ ᱫᱚ ᱢᱮᱱ ᱠᱚᱨᱟ ᱜᱮ ᱛᱟᱦᱮᱸ ᱠᱟᱱᱟ ᱡᱮ ᱟᱵᱚᱣᱟᱜ ᱡᱟᱦᱟᱸ ᱫᱚ ᱡᱟᱦᱟᱸᱜᱮ ᱟᱵᱚᱣᱟᱜ ᱜᱟᱛᱮ ᱥᱟᱹᱜᱟᱹᱭ ᱫᱚ ᱡᱮᱢᱚᱱ ᱡᱟᱭᱡᱩᱜᱽ ᱱᱚᱝᱠᱟ ᱡᱤᱭᱟᱹᱲ ᱜᱮ ᱛᱟᱦᱮᱱ ᱢᱟ ᱦᱮᱸᱥᱮ ᱜᱚᱝᱠᱮ ᱾
ᱮᱠᱟᱞ ᱮᱠᱟᱞ ᱮᱠᱟᱞ ᱦᱮᱸ ᱮᱠᱟᱞ ᱴᱷᱤᱠ ᱾
ᱫᱤᱥᱚᱢ ᱦᱟᱱᱛᱮ ᱱᱟᱛᱮᱜ-ᱟ ᱟᱵᱚᱣᱟᱜ ᱜᱟᱛᱮ ᱨᱮᱱᱟᱜ ᱜᱟᱛᱮ ᱥᱟᱹᱜᱟᱹᱭ ᱫᱚ ᱠᱤᱱᱛᱩ ᱡᱟᱭᱡᱩᱜᱽ ᱜᱮ ᱱᱚᱝᱠᱟ ᱡᱤᱥᱟᱝ ᱵᱟᱸᱫᱚ ᱱᱟᱹᱲᱤ ᱞᱮᱠᱟ ᱡᱤᱭᱟᱹᱲ ᱜᱮ ᱛᱟᱦᱮᱱᱟ ᱾ ᱦᱮᱸ ᱪᱮᱫ ᱜᱚᱝ
ᱮᱠᱟᱞ ᱾ ᱮᱠᱟᱞ ᱮᱠᱟᱞ ᱴᱷᱤᱠ, ᱟᱹᱰᱤ ᱡᱚᱛᱷᱟᱛ ᱠᱟᱛᱷᱟ ᱵᱤᱱ ᱨᱚᱲ ᱫᱟ ᱾ ᱟᱪᱪᱷᱟ, ᱯᱟᱣᱨᱟ ᱠᱚᱫᱚ ᱛᱟᱦᱞᱮ ᱵᱤᱱ ᱟᱹᱥᱩᱞ ᱠᱟᱜ ᱠᱚᱣᱟ ᱥᱮ ᱵᱟᱝ?
ᱪᱮᱫ ᱜᱚᱝᱠᱮ?
ᱯᱟᱣᱨᱟ ᱠᱚᱫᱚ ᱵᱤᱱ ᱟᱹᱥᱩᱞ ᱠᱟᱜ ᱠᱚᱣᱟ ᱥᱮ ᱵᱟᱝ?
ᱯᱟᱣᱨᱟ ᱠᱚᱫᱚ ᱠᱷᱟᱱ ᱵᱟᱝ ᱵᱟᱝ ᱯᱟᱣᱨᱟ ᱠᱚᱫᱚ ᱠᱷᱟᱱ ᱵᱟᱹᱞᱤᱧ ᱟᱹᱥᱩᱞ ᱠᱟᱫ ᱠᱚᱣᱟ ᱾ ᱚᱱᱠᱟ ᱟᱞᱤᱧ ᱦᱚᱸ ᱚᱱᱠᱟ ᱠᱤᱪᱷᱩᱜᱟᱱ ᱮᱸᱜ ᱞᱤᱧ ᱛᱟᱦᱮᱱ ᱠᱟᱱᱟ ᱛᱟᱦᱚᱞᱮ ᱠᱷᱟᱱ ᱚᱠᱚᱭᱮ ᱧᱮᱞ ᱠᱚᱣᱟ ᱠᱷᱟᱱ ᱛᱟᱦᱚᱞᱮ ᱟᱹᱥᱩᱞ ᱠᱚᱫᱚ ᱠᱷᱟᱱ ᱜᱚᱝᱠᱮ ᱵᱟᱝᱜᱮ ᱦᱩᱭᱠᱟᱱᱟ ᱦᱮᱸ ᱥᱮ ᱪᱮᱫ ᱾
ᱟᱪᱪᱷᱟ ᱟᱪᱪᱷᱟ ᱦᱮᱸ ᱾
ᱚᱱᱠᱟ ᱟᱹᱥᱩᱞ ᱠᱚᱫᱚ ᱵᱟᱝ ᱦᱩᱭ ᱠᱟᱱᱟ ᱢᱮᱱᱠᱷᱟᱱ ᱮᱸ ᱢᱮᱱᱟᱜ ᱫᱚ ᱢᱮᱱᱟᱜ ᱟᱠᱟᱫ ᱠᱚᱣᱟ ᱚᱲᱟᱜ ᱠᱚᱨᱮᱜᱮ ᱚᱲᱟᱜ ᱨᱮᱜᱮ ᱢᱟᱡᱷᱮ ᱢᱟᱡᱷᱮ ᱦᱮᱡ ᱵᱟᱲᱟ ᱟᱠᱚ ᱯᱟᱣᱨᱟ, ᱦᱮ ᱥᱮ ᱪᱮᱫ ᱾
ᱟᱪᱪᱷᱟ ᱾ ᱦᱮᱸ ᱡᱚᱞᱤ ᱧᱚᱜ ᱢᱟ ᱚᱲᱟᱜ ᱠᱚ ᱦᱮᱸ ᱦᱮᱸ ᱞᱟᱹᱭ ᱵᱤᱱ ᱾
ᱞᱟᱹᱭ ᱵᱤᱱ ᱜᱚᱝᱠᱮ ᱪᱮᱫ ᱵᱤᱱ ᱞᱟᱹᱭᱮᱫ ᱛᱟᱦᱮᱸᱫ ᱾
ᱦᱩᱸ, ᱢᱮᱱ ᱫᱟᱞᱤᱧ ᱚᱲᱟᱜ ᱢᱟᱠᱚ ᱯᱮᱨᱮᱡ ᱪᱟᱵᱟ ᱠᱮᱫᱟ ᱠᱟᱱᱴᱷᱟᱲ ᱫᱟᱨᱮ ᱠᱚᱨᱮ ᱜᱚᱴᱟ ᱠᱚ ᱛᱟᱦᱮᱱ ᱠᱟᱱᱟ ᱱᱤᱛ ᱫᱚ ᱾
ᱟᱪᱪᱷᱟ ᱟᱪᱪᱷᱟ ᱪᱷᱟ ᱪᱷᱟ ᱵᱟᱝ ᱦᱮ ᱟᱨ ᱛᱤᱱᱟᱹᱜ ᱜᱤ ᱛᱤᱱᱟᱹᱜ ᱜᱟᱱ ᱫᱩ ᱠᱮᱫ ᱠᱚᱣᱟ ᱜᱚᱝᱠᱮ
ᱟᱹᱰᱤ ᱟᱭᱢᱟ ᱟᱹᱰᱤ ᱟᱭᱢᱟ ᱠᱚ ᱦᱤᱡᱩᱜ ᱠᱟᱱᱟ ᱱᱮᱛᱟᱨ ᱢᱟ
ᱟᱪᱪᱷᱟ ᱛᱟᱣ ᱛᱤᱱᱟᱹᱜ ᱜᱟᱱ ᱵᱤᱱ ᱫᱚᱦᱚ
ᱞᱮᱠᱷᱟ ᱛᱮᱫᱚ ᱚᱦᱚ ᱜᱮᱢ ᱯᱩᱨᱟᱹᱣ ᱠᱮᱠᱚᱣᱟ ᱫᱚᱢᱮ ᱠᱚ ᱦᱤᱡᱩᱜ ᱠᱟᱱᱟ ᱦᱮᱸ
ᱟᱪᱪᱷᱟ ᱵᱟᱝ
ᱦᱩᱭ ᱥᱟᱰᱤ ᱟ
ᱟᱹᱰᱤ ᱢᱚᱡᱽ ᱠᱟᱱᱟ ᱟᱹᱞᱤᱧ ᱞᱤᱧ ᱢᱮᱱᱟ ᱡᱮ ᱱᱩᱝᱠᱩ ᱦᱚᱸ ᱟᱹᱥᱩᱞ ᱫᱚ ᱫᱚᱨᱠᱟᱨ ᱠᱟᱱᱟ ᱠᱟᱨᱚᱱ ᱫᱚ ᱱᱩᱠᱩ ᱦᱚᱸ ᱛᱚ ᱟᱵᱚᱣᱟᱜ ᱮ ᱟᱹᱞᱤᱧ ᱞᱤᱧ ᱢᱚᱱᱮᱭᱟ ᱡᱮ ᱱᱩᱠᱩ ᱦᱚᱸ ᱢᱤᱫᱴᱮᱱ ᱟᱵᱚ ᱥᱟᱶᱛᱮ ᱟᱵᱚ ᱥᱟᱶᱛᱮ ᱯᱟᱣᱨᱟ ᱫᱚ ᱞᱟᱹᱭ ᱟᱞᱤᱧ ᱯᱟᱣᱨᱟ ᱠᱚ ᱛᱟᱦᱮᱸ ᱞᱮᱱᱠᱷᱟᱱ ᱢᱚᱱᱮ ᱡᱤᱣᱤ ᱠᱚ ᱟᱹᱰᱤ ᱵᱷᱟᱹᱜᱤ ᱛᱟᱦᱮᱱᱟ ᱦᱮᱸ ᱥᱮᱪᱮᱫ?
ᱴᱷᱤᱠ ᱴᱷᱤᱠ ᱦᱮᱸ ᱦᱮᱸ
ᱦ ᱵᱷᱟᱜ ᱵᱷᱟᱠᱩᱨ ᱵᱟᱲᱟᱭᱟ ᱵᱷᱟᱜ ᱵᱷᱟᱠᱩᱨ ᱠᱚ ᱞᱟᱸᱫᱟ ᱵᱟᱲᱟᱭᱟ ᱵᱷᱟᱹᱜᱤ ᱢᱤᱫᱴᱮᱱ ᱵᱩᱡᱷᱟᱹᱜᱼᱟ᱾ ᱪᱮᱫᱵᱤᱱ ᱞᱟᱹᱭᱟ ᱜᱚᱝᱠᱮ?
ᱴᱷᱤᱠ ᱴᱷᱤᱠ ᱦᱮᱸ ᱦᱮᱸ ᱪᱚᱜ ᱪᱮᱨᱮᱡ ᱟᱹᱰᱤ ᱱᱟᱯᱟᱭ
ᱦᱮᱸ ᱜᱚᱝᱠᱮ ᱟᱹᱰᱤ ᱥᱟᱹᱨᱤᱜᱮ ᱢᱚᱡᱽ ᱜᱮ ᱢᱤᱫᱴᱮᱱ ᱮ ᱢᱚᱡᱽ ᱨᱮᱱᱟᱜ ᱠᱟᱛᱷᱟ ᱠᱟᱱ ᱜᱮᱭᱟ
ᱦᱩᱸ ᱦᱩᱸ
ᱢᱮᱱᱫᱟᱢ
ᱚᱱᱮ ᱢᱟᱞᱤᱧ ᱢᱮᱱᱮᱫ ᱞᱮᱠᱷᱟ ᱛᱮᱢᱟ ᱵᱟᱹᱧ ᱯᱩᱨᱟᱹᱣ ᱫᱟᱲᱮᱭᱟᱠᱚᱣᱟ ᱱᱚᱝᱠᱟ ᱟᱹᱰᱤ ᱟᱭᱢᱟ ᱢᱮᱱᱟᱜ ᱠᱚᱣᱟ ᱟᱵᱤᱱ ᱦᱤᱡᱩᱜ ᱵᱤᱱ ᱥᱮ ᱢᱤᱫ ᱫᱤᱱ ᱦᱟᱸᱜ ᱦᱤᱨᱤ ᱞᱤᱧ ᱵᱤᱱ ᱛᱤᱱᱟᱹᱜ ᱯᱟᱣᱨᱟ ᱵᱤᱱ ᱧᱮᱞ ᱠᱚᱣᱟ
ᱟᱪᱪᱷᱟ ᱟᱪᱪᱷᱟ ᱟᱪᱪᱷᱟ ᱦᱤᱨᱤ ᱫᱚᱞᱤᱧ ᱪᱟᱞᱟᱜᱼᱟ ᱟᱫᱚ ᱚᱱᱠᱟ ᱦᱤᱨᱤ ᱨᱮᱱᱟᱜ ᱴᱟᱭᱤᱢ ᱜᱮ ᱵᱟᱹᱞᱤᱧ ᱧᱟᱢᱟ ᱟᱹᱞᱤᱧ ᱚᱝᱠᱟ ᱵᱟᱭᱨᱤ ᱵᱟᱭᱨᱮ ᱞᱤᱧ ᱛᱟᱦᱮᱱ ᱠᱟᱱᱟ ᱛᱟᱦᱚᱞᱮ ᱟᱫᱚ ᱚᱱᱠᱟ ᱪᱟᱞᱟᱣ ᱠᱚ ᱚᱱᱠᱟ ᱵᱟᱝ ᱦᱩᱭᱩᱜᱼᱟ ᱦᱮᱸ ᱥᱮ ᱪᱮᱫ
ᱴᱷᱤᱠ ᱴᱷᱤᱠ
ᱟᱫᱚᱞᱤᱧ ᱢᱮᱱᱫᱟ ᱪᱟᱞᱟᱣᱮᱱ ᱥᱟ ᱢᱚᱱᱮᱭ ᱫᱟᱞᱤᱧ ᱥᱚᱨᱦᱟᱭ ᱵᱚᱸᱜᱟ ᱨᱮᱞᱤᱧ ᱵᱟᱜᱟᱼᱟ ᱟᱹᱵᱤᱱ ᱥᱮᱫ ᱥᱚᱨᱦᱟᱭ ᱥᱚᱨᱦᱟᱭ ᱜᱮᱞᱤᱧ ᱦᱤᱨᱤ ᱟᱹᱜᱩ ᱵᱤᱱᱟ ᱦᱮᱥ
ᱟᱪᱪᱷᱟ ᱟᱪᱪᱷᱟ ᱦᱮᱸ ᱦᱮ ᱮᱠᱟᱞ ᱦᱤᱡᱩᱜ ᱵᱤᱱ
ᱟᱫᱚ ᱞᱤᱧ ᱢᱮᱱ ᱫᱟ ᱜᱚᱝ ᱢᱟᱱᱮ ᱛᱤᱱ ᱫᱤᱱ ᱯᱮ ᱥᱚᱨᱦᱟᱭᱚᱜ ᱠᱟᱱ ᱛᱮ ᱟᱵᱚ ᱚᱱᱛᱮ?
ᱥᱚᱨᱦᱟᱭ ᱛᱤᱱᱫᱤᱱᱞᱮ ᱥᱚᱨᱦᱟᱭᱚᱜ ᱠᱟᱱᱟ ᱟ ᱚᱱᱠᱟ ᱯᱮ ᱫᱤᱱ ᱜᱟᱱ
ᱟᱪᱪᱷᱟ ᱟᱪᱪᱷᱟ ᱢᱟᱱᱮ ᱥᱚᱨᱦᱟᱭ ᱫᱚ ᱠᱷᱟᱱ ᱴᱳᱴᱟᱞ ᱜᱚᱝᱠᱮ ᱯᱮ ᱫᱤᱱ ᱯᱮ ᱥᱚᱨᱦᱟᱭᱚᱜ ᱠᱟᱱ ᱛᱟᱵᱚᱱᱟ ᱦᱮᱸ ᱥᱮ ᱪᱮᱫ?
ᱦᱮᱸ ᱟᱪᱪᱷᱟ ᱟᱨ ᱥᱚᱨᱦᱟᱭ ᱚᱠᱛᱮ ᱜᱮᱛᱚ ᱦᱟᱸᱜ ᱚᱱᱟ ᱜᱟᱹᱭ ᱡᱟᱜᱟᱣ ᱠᱚᱫᱚ ᱩᱱ ᱚᱠᱛᱚ ᱜᱮ ᱦᱩᱭᱩᱜᱼᱟ ᱥᱮ ᱪᱮᱫ?
ᱦᱮᱸ ᱦᱮᱸ ᱦᱮᱸ ᱜᱚᱝ ᱠᱮᱦᱟ ᱜᱚᱝ ᱮᱠᱫᱚᱢ ᱟᱹᱰᱤ ᱡᱚᱛᱷᱟᱛ ᱵᱤᱱ ᱢᱮᱱ ᱠᱟᱫᱟ ᱚᱱᱟ ᱚᱱᱟ ᱚᱠᱛᱮ ᱜᱮ ᱦᱩᱭ ᱫᱚ ᱦᱩᱭᱩᱜᱼᱟ ᱢᱟᱱᱮ ᱦᱩᱭ ᱫᱚ ᱦᱩᱭᱩᱜᱼᱟ ᱚᱱᱟ ᱜᱮᱛᱚ ᱞᱤᱧ ᱢᱮᱱ ᱮᱫᱟ ᱛᱤᱱ ᱫᱤᱱ ᱯᱮ ᱥᱚᱨᱦᱟᱭᱚᱜ ᱠᱟᱱᱟ ᱛᱟᱦᱚᱞᱮ ᱜᱚᱝᱠᱮ ᱚᱱᱛᱮ ᱫᱚ?
ᱦᱮᱸ ᱯᱮ ᱫᱤᱱ ᱜᱮ ᱯᱮ ᱫᱤᱱ ᱜᱮ ᱥᱟᱶᱛᱮ ᱱᱩᱠᱩ ᱡᱟᱦᱟᱸᱭ ᱢᱤᱥᱨᱟᱧ ᱛᱟᱠᱚ ᱱᱩᱠᱩ ᱦᱟᱸᱜ ᱩᱱ ᱚᱠᱛᱚ ᱜᱮ ᱱᱮᱣᱛᱟ ᱠᱚ ᱦᱩᱭᱩᱜᱼᱟ ᱥᱮ ᱪᱮᱫ ᱡᱟᱶᱟᱭ ᱠᱚ?
ᱦᱮᱸ ᱦᱮᱸ ᱦᱮᱸ ᱦᱮᱸ, ᱟᱪᱪᱷᱟ ᱟᱪᱪᱷᱟ᱾ ᱟᱫᱚ ᱚᱱᱟ ᱯᱮ ᱫᱤᱱ ᱨᱮᱱᱟᱜ ᱠᱟᱹᱢᱤ ᱠᱚᱫᱚ ᱜᱚᱝᱠᱮ ᱚᱠᱟ ᱞᱮᱠᱟ ᱯᱮ ᱠᱚᱨᱟᱣᱮᱫ ᱛᱟᱵᱚᱱᱟ?
ᱟᱻ ᱰᱟᱝᱨᱤ ᱠᱷᱩᱱᱴᱟᱹᱣ ᱠᱚ ᱦᱩᱭᱩᱜ-ᱟ ᱦᱩᱸ᱾
ᱟᱪᱪᱷᱟ᱾
ᱩᱱᱢᱟ ᱟᱵᱚᱣᱟᱜ ᱵᱚᱱ ᱵᱟᱲᱟᱭ ᱜᱮᱭᱟ ᱠᱤ ᱥᱚᱨᱦᱟᱭ ᱫᱚ ᱱᱚᱝᱠᱟ ᱡᱟᱦᱟᱸᱭ ᱟᱵᱚᱨᱮᱱ ᱥᱮ ᱰᱟᱹᱝᱨᱤ ᱠᱚ ᱢᱮᱱᱟᱜ ᱠᱚᱣᱟ᱾ ᱦᱩᱸ ᱡᱤᱵᱽ ᱡᱤᱭᱟᱹᱞᱤ, ᱦᱮᱸ ᱱᱩᱠᱩᱣᱟᱜ ᱜᱮ ᱵᱟᱹᱲᱛᱤ ᱠᱟᱭᱛᱮ᱾ ᱞᱟᱹᱭ ᱜᱟᱱᱚ-ᱟ ᱛᱚ ᱩᱱ ᱢᱟ ᱯᱚᱨᱚᱵᱽ, ᱱᱩᱠᱩ ᱠᱚᱜᱮ ᱵᱟᱹᱲᱛᱤ ᱡᱚᱛᱚᱱ ᱵᱟᱲᱟ ᱠᱚ ᱦᱩᱭᱩᱜ-ᱟ᱾ ᱥᱟᱶᱛᱮ ᱯᱮᱲᱟ ᱠᱚᱠᱚ ᱦᱤᱡᱩᱜ-ᱟ᱾ ᱦᱩᱸ, ᱢᱤᱥᱨᱟᱧ ᱛᱟᱠᱚ, ᱢᱤᱥᱨᱟᱧ ᱡᱟᱶᱟᱭ ᱛᱟᱠᱚ᱾ ᱱᱮᱣᱛᱟ ᱵᱟᱨᱛᱮ ᱦᱩᱭᱩᱜ-ᱟ᱾
ᱱᱚᱜ-ᱚ ᱱᱚᱝᱠᱟ᱾
ᱮᱠᱫᱚᱢ ᱴᱷᱤᱠ ᱵᱤᱱ ᱢᱮᱱ ᱠᱟᱫᱟ ᱜᱚᱝᱠᱮ᱾ ᱮᱸ ᱢᱤᱥᱨᱟᱧ ᱡᱟᱶᱟᱭ ᱢᱤᱥᱨᱟᱧ ᱠᱚᱠᱚ ᱦᱤᱡᱩᱜ-ᱟ ᱱᱩᱠᱩ ᱵᱚᱱ ᱱᱮᱣᱛᱟ ᱠᱚᱣᱟ ᱟᱹᱰᱤ ᱴᱷᱤᱠ᱾ ᱟᱞᱮ ᱥᱮᱜ ᱦᱚᱸ ᱜᱚᱝᱠᱮ ᱚᱝᱠᱟ ᱜᱮ ᱟᱨ ᱯᱳᱭᱞᱳ ᱡᱟᱦᱟᱸ ᱦᱩᱭᱩᱜ-ᱟ ᱡᱟᱦᱟᱸ ᱫᱚ ᱡᱟᱜᱟᱱᱟ ᱥᱟᱶᱛᱟ ᱥᱮ ᱪᱩᱢᱟᱹᱲᱟ ᱫᱚ ᱦᱩᱭᱩᱜ-ᱟ ᱫᱚᱥᱟᱨ ᱫᱤᱱ ᱫᱚ ᱟᱸᱜ, ᱠᱷᱩᱱᱴᱟᱹᱣ ᱡᱟᱦᱟᱸ ᱫᱤᱥᱚᱢ ᱠᱷᱩᱱᱴᱟᱹᱣ ᱠᱚ ᱢᱮᱛᱟᱜ ᱠᱟᱱᱟ, ᱟᱨ ᱛᱮᱥᱟᱨ ᱫᱤᱱ ᱫᱚ ᱚᱝᱠᱟ ᱡᱟᱞᱮ ᱢᱟᱦᱟ ᱛᱟᱞᱟᱛᱮ ᱚᱝᱠᱟ ᱥᱚᱨᱦᱟᱭ ᱫᱚ ᱢᱩᱪᱟᱹᱫᱚᱜ-ᱟ᱾ ᱛᱟᱞᱦᱮ ᱜᱚᱝᱠᱮ ᱚᱝᱠᱟ ᱜᱮᱛᱚ ᱵᱟᱝ?
ᱦᱮᱸ ᱦᱮᱸ ᱴᱷᱤᱠ ᱴᱷᱤᱠ ᱚᱱᱠᱟ ᱜᱮ ᱚᱱᱠᱟ ᱜᱮ᱾
ᱟᱫᱚ ᱜᱚᱝᱠᱮ ᱞᱟᱹᱭ ᱫᱟᱞᱤᱧ ᱚᱱᱛᱮ ᱫᱚ ᱡᱮᱢᱚᱱ ᱞᱟᱦᱟᱛᱮ ᱧᱮᱞᱚᱜ ᱛᱟᱦᱮᱸᱜ-ᱟ ᱡᱮ ᱯᱟᱹᱦᱤᱞ ᱯᱟᱹᱦᱤᱞ ᱫᱚ ᱥᱟᱲᱯᱟ ᱠᱚ ᱮᱱᱮᱡ ᱛᱟᱸᱦᱮ᱾ ᱦᱮᱸ ᱟᱨ ᱰᱟᱦᱟᱨ ᱠᱚ ᱮᱱᱮᱡ ᱛᱟᱦᱮᱸ, ᱛᱳ ᱚᱱᱛᱮ ᱧᱮᱞᱚᱜ ᱜᱮᱭᱟ ᱥᱮ ᱵᱟᱝ?
ᱳ ᱦᱳ ᱦᱮᱸ ᱦᱮᱸ ᱠᱟᱹᱴᱤᱡ ᱞᱤᱧ ᱦᱤᱲᱤᱧ ᱧᱚᱜ ᱠᱮᱫᱟ, ᱦᱮᱸ ᱟᱨ ᱥᱟᱲᱯᱟ ᱠᱚᱫᱚ ᱠᱚ ᱮᱱᱮᱡᱟ ᱦᱮᱸ᱾ ᱜᱚᱜᱚ ᱛᱟᱠᱚ ᱥᱟᱶᱛᱮ ᱵᱤᱴᱤ ᱛᱟᱠᱚ ᱥᱟᱲᱯᱟ ᱠᱚᱫᱚ ᱮᱱᱮᱡ ᱟᱠᱚ᱾ ᱦᱮᱸ ᱠᱩᱠᱞᱤ ᱥᱤᱛᱟᱢ ᱠᱩᱞᱤ ᱚᱱᱛᱮ ᱞᱟᱛᱟᱨ ᱠᱩᱞᱦᱤ ᱫᱷᱟᱹᱵᱤᱡ ᱦᱮᱸ᱾ ᱟᱯᱮ ᱥᱮᱫ ᱪᱮᱫᱠᱟ ᱠᱚ ᱮᱱᱮᱡᱟ ᱚᱱᱛᱮ? ᱟᱯᱮ ᱥᱮᱫ? ᱥᱟᱞᱯᱟ ᱠᱚ ᱮᱱᱮᱡᱟ ᱥᱮ ᱵᱟᱝ ᱟᱯᱮ ᱟᱛᱳ ᱠᱚᱨᱮ?
ᱵᱟᱝ ᱜᱚᱝᱠᱮ᱾ ᱫᱤᱱ ᱫᱤᱱ ᱛᱮ ᱧᱮᱞᱚᱜ ᱠᱟᱱᱟ ᱡᱮ ᱚᱱᱟ ᱥᱟᱲᱯᱟ ᱮᱱᱮᱡ ᱠᱚ ᱟᱵᱚᱣᱟᱜ, ᱚᱱᱟ ᱠᱚᱫᱚ ᱠᱚ ᱫᱤᱱ ᱫᱤᱱ ᱛᱮ ᱟᱫ ᱪᱟᱵᱟᱜ ᱠᱟ ᱠᱟᱱ ᱞᱮᱠᱟᱞᱤᱧ ᱟᱴᱠᱟᱨᱮᱫᱟ᱾ ᱵᱟᱝ ᱜᱚᱝᱠᱮ ᱚᱱᱠᱟ ᱫᱚ ᱵᱟᱝ ᱠᱚ ᱮᱱᱮᱡ ᱮᱫᱟ ᱦᱟᱸᱜ ᱠᱷᱟᱱ ᱦᱮᱸ ᱥᱮ ᱪᱮᱫ? ᱚᱜᱠᱟ
ᱟᱪᱪᱷᱟ᱾
ᱠᱟᱞᱚᱢ ᱦᱚᱭᱛᱚ ᱠᱚᱣᱟ ᱤᱭᱟᱹ ᱛᱟᱹᱵᱤᱱ ᱜᱚᱢᱠᱮ᱾
ᱦᱩᱸ᱾ ᱴᱷᱤᱠ ᱴᱷᱤᱠ᱾
ᱚᱝᱠᱟ ᱮᱱᱮᱡ ᱥᱮᱨᱤᱧ ᱫᱚ ᱜᱚᱝᱠᱮ ᱵᱟᱝ ᱦᱩᱭᱩᱜ ᱠᱟᱱᱟ᱾
ᱟᱪᱪᱷᱟ ᱟᱪᱪᱷᱟ, ᱟᱢ ᱛᱚᱵᱮ ᱟᱞᱮ ᱢᱟᱺᱡᱷᱤ ᱯᱟᱦᱴᱟ ᱠᱷᱚᱱ ᱟᱹᱰᱤ ᱱᱚᱣᱟ ᱠᱚ ᱤᱫᱤ ᱠᱟᱛᱮᱫ ᱫᱚ ᱠᱷᱩᱵ ᱜᱮ ᱥᱚᱪᱮᱛᱚᱱ ᱦᱩᱭᱩᱜ ᱜᱮᱭᱟ᱾ ᱥᱟᱶᱛᱮ ᱛᱤᱨᱞᱟᱹ ᱢᱮᱱ ᱟᱨ ᱵᱟᱝ ᱤᱭᱟᱹ ᱠᱚᱲᱟ ᱠᱚ᱾
ᱮᱠᱫᱚᱢ ᱟᱹᱰᱤ ᱡᱚᱛᱷᱟᱛ ᱵᱤᱱ, ᱟᱹᱰᱤ ᱢᱚᱸᱡᱽᱞᱤᱧ ᱵᱩᱡᱷᱟᱹᱣ ᱠᱮᱫᱟ ᱛᱮᱦᱮᱧ ᱟᱯᱮ ᱥᱮᱫ ᱱᱚᱣᱟ ᱯᱮ ᱠᱚᱨᱟᱣ ᱟᱹᱜᱩᱭᱮᱫ ᱛᱟᱵᱚᱱᱟ ᱥᱮᱯᱮ ᱫᱚᱦᱚ ᱟᱠᱟᱫ ᱛᱟᱵᱚᱱᱟ᱾ ᱛᱚ ᱟᱞᱤᱧᱞᱤᱧ ᱢᱮᱱᱟ ᱡᱩᱫᱤ ᱱᱚᱣᱟ, ᱱᱚᱣᱟ ᱡᱤᱱᱤᱥᱴᱟᱜ ᱢᱟᱺᱡᱷᱤ ᱵᱟᱵᱟ ᱟᱱ ᱫᱚ ᱟᱹᱛᱩ ᱜᱩᱱᱤ ᱜᱩᱨᱤᱵᱽ ᱠᱚ ᱥᱟᱶ ᱥᱟᱶᱛᱮ ᱟᱵᱚᱨᱮᱱ ᱡᱟᱦᱟᱸᱭ ᱢᱟᱺᱡᱷᱤ ᱵᱟᱵᱟ ᱱᱩᱭ ᱡᱩᱫᱤ ᱢᱮᱱᱟᱭ ᱪᱮᱫᱟᱜ ᱢᱤᱫᱴᱮᱱ ᱜᱩᱱᱤ ᱜᱩᱨᱤᱵ ᱠᱟᱛᱷᱟ ᱵᱟᱭ ᱟᱸᱡᱚᱢᱟ ᱦᱮᱸ ᱥᱮ ᱪᱮᱫ ᱛᱟᱦᱚᱞᱮ ᱯᱳᱭᱞᱳ ᱨᱮ ᱡᱟᱦᱟᱸᱭ ᱱᱩᱠᱩ ᱠᱷᱟᱢᱜᱷᱩᱱᱴᱤ ᱢᱮᱱᱟᱜ ᱟᱠᱟᱫ ᱠᱚᱣᱟ ᱟᱵᱚᱨᱮᱱ ᱫᱟᱭᱵᱷᱟᱨ ᱨᱮ ᱱᱩᱠᱩ ᱵᱷᱟᱹᱜᱤ ᱴᱷᱤᱠ ᱡᱩᱫᱤ ᱱᱚᱣᱟ ᱠᱚᱠᱚ ᱢᱮᱫ ᱞᱩᱛᱩᱨᱟᱜ ᱛᱟᱵᱚᱱᱟ ᱮᱸᱰᱮᱠᱷᱟᱱ ᱦᱚᱭᱛᱳ ᱦᱟ- -ᱯᱮᱱ ᱫᱤᱱ ᱨᱮ ᱱᱚᱣᱟ ᱠᱚ ᱠᱚᱨᱟᱣ ᱜᱟᱱᱚᱜᱼᱟ᱾ ᱟᱹᱵᱤᱱ ᱪᱮᱫ ᱵᱤᱱ ᱢᱚᱱᱮᱭᱟ ᱜᱚᱝᱠᱮ?
ᱦᱮᱸ ᱮᱠᱟᱞ ᱮᱠᱟᱞ᱾ ᱦᱮᱸ ᱛᱚᱵᱮ ᱟᱞᱮ ᱢᱟᱺᱡᱷᱤ ᱯᱟᱦᱴᱟ ᱠᱷᱚᱱ ᱫᱚ ᱱᱚᱝᱠᱟ ᱜᱮ ᱡᱟᱦᱟᱸᱭ ᱜᱩᱱᱤ ᱜᱩᱨᱤᱵ ᱠᱚ
ᱠᱩ ᱜᱮᱛᱚ ᱱᱚᱣᱟ ᱱᱚᱣᱟ ᱨᱮ ᱞᱟ ᱞᱟᱦᱟ ᱫᱚᱠᱟᱨ ᱪᱮ ᱵᱤᱱ ᱞᱟᱹᱭᱟ ᱜᱚᱝ?
ᱦᱮᱸ ᱦᱮᱸ ᱮᱠᱟᱞ ᱮᱠᱟᱞ ᱾
ᱛᱟᱦᱚᱞᱮ ᱜᱚᱝᱠᱮ ᱟᱹᱵᱤᱱ ᱟᱹᱵᱤᱱᱟᱜ ᱢᱚᱱᱮ ᱛᱮ ᱚᱠᱟ ᱞᱮᱠᱟᱭ ᱞᱟᱹᱭᱟ ᱡᱮ ᱟᱵᱚ ᱚᱠᱟ ᱞᱮᱠᱟᱛᱮ ᱱᱚᱣᱟ ᱟᱱᱟᱴ ᱵᱚᱱ ᱥᱚᱞᱦᱮ ᱫᱟᱲᱮᱭᱟᱜᱼᱟ? ᱱᱤᱛᱚᱜ ᱦᱚᱜᱼᱚᱭ ᱡᱮ ᱵᱚᱱ ᱵᱟᱹᱜᱤᱭᱮᱫᱟ ᱫᱤᱱ ᱫᱤᱱ ᱛᱮ ᱾
ᱦᱩᱸ ᱾ ᱛᱚᱵᱮ ᱥᱚᱞᱦᱮ ᱫᱚᱞᱤᱧ ᱢᱮᱱᱟ ᱪᱮᱫ ᱱᱚᱸᱰᱮ ᱫᱚ ᱠᱮᱴᱮᱡ ᱧᱚᱜ ᱢᱟᱺᱡᱷᱤ ᱥᱮ ᱡᱟᱦᱟᱸᱭ ᱟᱛᱳ ᱢᱚᱬᱮ ᱦᱚᱲ ᱵᱚᱱ ᱫᱚᱦᱚ ᱟᱠᱟᱫ ᱠᱚ ᱱᱩᱠᱩᱣᱟᱜ ᱢᱤᱫᱴᱟᱝ ᱠᱮᱴᱮᱡ ᱧᱚᱜ ᱯᱚᱫᱚᱠᱠᱷᱮᱯ ᱦᱟᱛᱟᱣ ᱫᱚᱨ ᱠᱟᱨ ᱠᱟᱱᱟ ᱾ ᱦᱩᱸ ᱤᱱᱟᱹ ᱠᱷᱟᱱ ᱜᱮ ᱱᱚᱣᱟ ᱠᱚᱫᱚ ᱠᱟᱹᱢᱤ ᱠᱚᱫᱚ ᱥᱤᱜᱤᱞᱚᱜᱼᱟ ᱾ ᱚᱱᱟ ᱵᱮᱜᱚᱨ ᱫᱚ ᱵᱟᱝ ᱥᱤᱜᱤᱞᱚᱜᱼᱟ, ᱚᱱᱟ ᱞᱮᱠᱟᱨᱮ ᱠᱮᱴᱮᱡ ᱧᱚᱜ ᱚᱱᱠᱟ ᱠᱚ ᱨᱚᱲ ᱫᱟᱲᱮᱭᱟᱜ ᱢᱟ, ᱨᱚᱲ ᱫᱟᱲᱮᱭ ᱫᱟᱲᱮᱭᱟᱢᱟ ᱠᱚ ᱾ ᱡᱟᱦᱟᱸᱭ ᱯᱩᱲᱥᱤ ᱠᱚ ᱢᱮᱱᱟᱜ ᱠᱚᱣᱟ, ᱥᱮ ᱟᱛᱩ ᱨᱮᱱ ᱡᱟᱦᱟᱸᱭ ᱜᱩᱱᱤ ᱜᱩᱨᱤᱵᱽ ᱠᱚ ᱢᱮᱱᱟᱜ ᱠᱚᱣᱟ ᱱᱩᱠᱩ ᱠᱚ, ᱤᱱᱟᱹ ᱠᱷᱟᱱ ᱜᱮ ᱦᱩᱭᱩᱜᱼᱟ ᱾ ᱴᱷᱤᱠ ᱜᱮ ᱨᱟᱠᱷᱟ ᱡᱚᱛᱚᱱ ᱮᱠᱟᱞ ᱴᱷᱤᱠ ᱜᱮ ᱛᱟᱦᱮᱱᱟ ᱾
ᱟᱨ ᱧᱮᱞ ᱵᱤᱱ ᱩᱱᱠᱩ ᱟᱛᱮᱜ ᱜᱮᱛᱚ ᱛᱮᱦᱮᱧ ᱩᱱᱠᱩ ᱟᱛᱮᱜ ᱜᱮᱛᱚ ᱢᱤᱫᱴᱮᱱ ᱟᱵᱚ ᱮᱸᱜ ᱵᱚᱱ ᱞᱟᱦᱟ ᱫᱟᱲᱮᱭᱟᱜᱼᱟ ᱾ ᱛᱟᱦᱚᱞᱮ ᱱᱩᱠᱩ ᱡᱩᱫᱤ ᱵᱟᱝᱠᱚ ᱞᱟᱦᱟᱜᱼᱟ ᱛᱟᱦᱚᱞᱮ ᱪᱤᱠᱟᱹᱛᱮ ᱜᱟᱱᱚᱜᱼᱟ ᱜᱚᱝᱠᱮ? ᱚᱱᱟ ᱛᱮᱜᱮ ᱜᱚᱝᱠᱮ ᱟᱞᱮ ᱥᱮᱫ ᱫᱚ ᱦᱳᱭᱛᱳ ᱡᱟᱦᱟᱸ, ᱧᱮᱞᱚᱜ ᱨᱮᱭᱟᱜ ᱧᱮᱞ ᱚᱜ ᱧᱮᱞᱚᱫ ᱛᱟᱦᱮᱸᱫ ᱯᱟᱹᱦᱤᱞ ᱯᱟᱹᱦᱤᱞ ᱾ ᱟᱹᱞᱤᱧ ᱞᱤᱧ ᱫᱤᱥᱟᱹᱭᱟ ᱡᱮ ᱥᱟᱲᱯᱟ ᱠᱚ ᱮᱱᱮᱡ ᱛᱟᱦᱮᱸᱫ ᱢᱮᱱᱠᱷᱟᱱ ᱟᱹᱞᱤᱧ ᱡᱚᱠᱷᱚᱱ ᱞᱤᱧ ᱦᱟᱨᱟ ᱵᱩᱨᱩᱭᱮᱱᱟ ᱫᱤᱱ ᱫᱤᱱ ᱛᱮ ᱧᱮᱞ ᱠᱮᱫᱟᱞᱤᱧ ᱥᱟᱲᱯᱟ ᱮᱱᱮᱡ ᱦᱚᱸ ᱚᱱᱟ ᱠᱚᱦᱚᱸ ᱠᱚ ᱥᱟᱶ ᱥᱟᱶᱛᱮ ᱰᱟᱦᱟᱨ ᱮᱱᱮᱡ ᱫᱚ ᱵᱟᱹᱞᱤᱧ ᱧᱮᱞ ᱛᱤᱭᱳᱜ ᱠᱟᱫᱟ, ᱟᱹᱞᱤᱧ ᱠᱚ ᱞᱟᱹᱭ ᱛᱟᱦᱮᱸᱫ ᱠᱚ ᱰᱟᱦᱟᱨ ᱠᱚ ᱮᱱᱮᱡᱟ ᱾ ᱚᱱᱟ ᱦᱚᱸ ᱵᱟᱝᱞᱤᱧ ᱧᱮᱞ ᱛᱤᱭᱳᱜ ᱞᱮᱫᱟ ᱛᱟᱦᱞᱮ ᱫᱟᱨᱟᱭ ᱠᱟᱱ ᱨᱮ ᱡᱟᱦᱟᱸᱭ ᱯᱳ ᱯᱚᱸᱝᱲᱟ ᱠᱚ ᱦᱤᱡᱩᱜᱼᱟ ᱦᱚᱭᱛᱳ ᱱᱩᱠ ᱠᱩ ᱱᱚᱣᱟ ᱠᱚ ᱵᱟᱠᱚ ᱧᱮᱞ ᱧᱟᱢᱟ ᱛᱟᱦᱚᱞᱮ ᱪᱤᱠᱟᱹ ᱛᱮᱠᱚ ᱵᱩᱡᱷᱟᱹᱣᱟ ᱜᱚᱝᱠᱮ ᱦᱮᱸ ᱥᱮ ᱪᱮᱫ?
ᱦᱮᱸ ᱛᱚ ᱾
ᱟᱵᱚᱣᱟᱜ ᱫᱟᱭᱤᱛᱛᱚ ᱠᱟᱱᱟ ᱡᱮ ᱱᱩᱠᱩ ᱠᱚ, ᱞᱟᱹᱭ ᱵᱤᱱ ᱜᱚᱝᱠᱮ ᱾
ᱢᱮᱱ ᱫᱟᱹᱞᱤᱧ ᱱᱚᱝᱠᱟ ᱛᱟᱞᱟ ᱛᱮᱫᱚ ᱵᱚᱱ ᱟᱫ ᱪᱟᱵᱟᱜ ᱫᱚ ᱾
ᱦᱮᱸ ᱟᱫ ᱪᱟᱵᱟᱜ ᱟᱵᱚᱱ ᱱᱚᱣᱟ ᱛᱚ ᱧᱮᱞᱚᱜ ᱠᱟᱱᱟ ᱜᱚᱝᱠᱮ ᱱᱚᱝᱠᱟ ᱡᱩᱫᱤ ᱛᱮᱦᱮᱧ ᱛᱮᱦᱮᱧ ᱡᱩᱫᱤ ᱱᱚᱝᱠᱟ ᱵᱚᱱ ᱟᱵᱚ ᱵᱚᱱ ᱪᱟᱞᱟᱣ ᱤᱫᱤᱭᱤᱭᱟ ᱱᱚᱝᱠᱟ ᱞᱮᱠᱷᱟᱱ ᱫᱚ ᱢᱤᱫ ᱫᱤᱱ ᱦᱤᱞᱳᱜ ᱵᱤᱱ ᱧᱮᱞᱟ ᱟᱵᱚᱣᱟᱜ ᱦᱚᱭᱛᱳ ᱮᱸᱜ ᱟᱵᱚᱣᱟᱜ ᱳᱭᱛᱤᱡᱷᱚ ᱜᱮᱵᱚᱱ ᱟᱫ ᱪᱟᱵᱟ ᱟᱠᱟᱫ ᱛᱟᱵᱚᱱᱟ ᱦᱮᱸ ᱥᱮ ᱪᱮᱫ ᱜᱚᱝᱠᱮ?
ᱦᱩᱸ ᱦᱩᱸ ᱦᱩᱸ ᱾
ᱛᱟᱦᱚᱞᱮ ᱯᱳᱭᱞᱳ ᱨᱮ ᱱᱚᱣᱟ ᱫᱚ ᱥᱟᱵ ᱞᱟᱹᱠᱛᱤ ᱟᱵᱚᱱ ᱠᱟᱱᱟ ᱥᱮ ᱱᱚᱣᱟ ᱫᱚ ᱪᱮᱠᱟ ᱞᱮᱠᱟ ᱠᱟᱛᱮᱵᱚᱱ ᱥᱟᱵ ᱫᱚᱦᱚᱭᱟ ᱡᱚᱛᱚ ᱦᱚᱲᱟᱜ ᱜᱮ ᱢᱤᱫᱴᱮᱱ ᱫᱟᱭᱤᱛᱛᱚ ᱠᱟᱱ ᱛᱟᱵᱚᱱᱟ ᱾ ᱟᱹᱵᱤᱱᱟᱜ ᱢᱚᱱᱮ ᱪᱮᱫ ᱮ ᱞᱟᱹᱭᱟ ᱜᱚᱝᱠᱮ
ᱦᱮᱸ ᱡᱮᱞᱮᱠᱟ ᱡᱮᱢᱚᱱ ᱢᱟᱹᱡᱷᱤᱭᱟᱜ ᱡᱮᱢᱚᱱ ᱱᱚᱣᱟ ᱨᱮ ᱚᱵᱚᱫᱟᱱ ᱥᱮ ᱠᱟᱹᱢᱤ ᱦᱚᱨᱟ, ᱚᱱᱠᱟ ᱞᱮᱠᱟ, ᱡᱟᱦᱟᱸᱭ ᱯᱩᱲᱥᱤ ᱢᱮᱱ ᱫᱚ ᱡᱟᱦᱟᱸᱭ ᱢᱚᱬᱮ ᱦᱚ ᱟᱹᱭ ᱛᱮᱢᱚᱱ ᱱᱩᱠᱩ ᱡᱟᱦᱟᱸᱭ, ᱦᱮ ᱟᱛᱳ ᱨᱮᱱ ᱜᱩᱱᱤ ᱜᱩᱨᱤᱵᱽ ᱠᱚ ᱡᱮᱢᱚᱱ ᱢᱮᱱᱟᱜ ᱠᱚᱣᱟ ᱱᱩᱠᱩᱣᱟᱜ ᱦᱚᱸ ᱫᱟᱭᱤᱛ ᱛᱚ ᱠᱟᱱᱟ ᱱᱚᱣᱟ ᱨᱮ ᱠᱟᱹᱢᱤ ᱜᱚᱲᱚ ᱨᱮᱱᱟᱜ᱾ ᱟᱨ ᱤᱧ ᱫᱩᱧ ᱢᱮᱱᱟ ᱱᱚᱰᱮ ᱫᱚ ᱢᱟᱹᱡᱷᱤ ᱦᱟᱲᱟᱢ ᱦᱚᱸ ᱟᱹᱰᱤ ᱟᱭᱢᱟ ᱮᱠᱫᱚᱢ ᱚᱵᱚᱫᱟᱱ ᱢᱮᱱᱟᱜᱼᱟ ᱡᱟᱦᱟᱸ ᱫᱚ ᱡᱟᱦᱟᱸᱭ ᱢᱚᱱᱮ ᱠᱟᱜ ᱵᱤᱱ ᱡᱟᱦᱟᱸᱭ ᱢᱮᱱ ᱫᱚ ᱟᱛᱳ ᱨᱤᱱᱤᱡ ᱡᱟᱦᱟᱸᱭ, ᱡᱟᱦᱟᱸᱭ ᱯᱩᱨᱤᱵᱟᱨ ᱥᱮ ᱡᱟᱦᱟᱸᱭ ᱦᱚᱲ ᱵᱟᱭ ᱟᱸᱡᱚᱢ ᱮᱫᱟ ᱩᱱᱤᱭᱟᱜ ᱠᱟᱹᱢᱤ ᱨᱮ ᱟᱞᱚᱭ ᱪᱟᱞᱟᱜ ᱢᱟ, ᱟᱡ ᱛᱮ ᱜᱮ ᱩᱱᱤ ᱯᱩᱲᱥᱤ ᱦᱚᱲ ᱮᱠᱟᱞ ᱮᱠᱫᱚᱢ ᱠᱚ ᱥᱟᱶᱛᱟ ᱠᱟᱹᱢᱤ ᱨᱮ ᱥᱮ ᱥᱚᱢᱟᱡᱽ ᱨᱮᱱᱟᱜ ᱠᱟᱹᱢᱤ ᱨᱮ ᱮᱠᱟᱞᱮ ᱦᱤᱡᱩᱜᱼᱟ, ᱱᱚᱝᱠᱟ ᱠᱮᱴᱮᱡ ᱧᱚᱜ ᱦᱮ ᱠᱟᱹᱢᱤ ᱦᱚᱨᱟᱭ ᱥᱟᱵᱽ ᱠᱷᱟᱱᱮ ᱮᱠᱟᱞ ᱱᱚᱣᱟ ᱠᱚ ᱫᱚ ᱠᱟᱹᱢᱤ ᱠᱚ ᱫᱚ, ᱮ ᱯᱟᱨᱚᱢᱚᱜᱼᱟ, ᱢᱮᱱᱛᱮ ᱟᱹᱞᱤᱧ ᱞᱤᱧ ᱢᱚᱱᱮᱭᱮᱜᱼᱟ᱾
ᱮᱠᱫᱚᱢ ᱟᱹᱵᱤᱱᱟᱜ ᱟᱹᱵᱤᱱᱟᱜ ᱢᱚᱛᱟᱢᱚᱛ ᱥᱚᱦᱚ ᱟᱹᱞᱤᱧ ᱦᱚᱸ ᱠᱤᱱᱛᱩ ᱨᱮᱰᱤᱴᱟᱜ ᱜᱮ ᱢᱤᱞ ᱢᱮᱱᱟᱜᱼᱟ᱾ ᱢᱮᱱᱟᱜ ᱟᱠᱟᱫ ᱞᱤᱧᱟᱹ, ᱠᱟᱨᱚᱱ ᱡᱩᱫᱤ ᱛᱮᱦᱮᱧ ᱡᱩᱫᱤ ᱟᱵᱚ ᱵᱟᱝᱵᱚᱱ ᱞᱟᱦᱟᱜᱼᱟ, ᱱᱚᱣᱟ ᱫᱤᱥᱟᱹ ᱠᱚᱜ ᱦᱳᱭᱳᱜᱼᱟ᱾ ᱡᱮ ᱢᱤᱫ ᱫᱤᱱ ᱦᱤᱞᱳᱜ ᱱᱚᱣᱟ ᱫᱚ ᱠᱤᱱᱛᱩ ᱢᱟᱲᱟᱝ ᱥᱮᱫ ᱫᱚ ᱞᱟᱦᱟ ᱵᱟᱝ ᱜᱟᱱᱚᱜᱼᱟ᱾ ᱛᱟᱦᱚᱞᱮ ᱟᱵᱚ ᱛᱤᱱ ᱜᱷᱟᱹᱲᱤᱡ ᱵᱟᱝᱵᱚᱱ ᱞᱟᱦᱟᱜ ᱠᱟᱱᱟ ᱛᱤᱱ ᱜᱷᱟᱹᱲᱤᱡ ᱟᱵᱚ ᱱᱚᱣᱟ ᱵᱟᱝ ᱵᱚᱱ ᱥᱩᱫᱷᱚᱨᱟᱣᱟᱹ, ᱠᱤᱱᱛᱩ ᱢᱤᱫ ᱴᱮᱱ, ᱢᱟᱱᱮ ᱟᱵᱚᱣᱟᱜ ᱞᱟᱦᱟ ᱫᱚ ᱠᱤᱱᱛᱩ ᱟᱹᱰᱤ ᱜᱮ ᱢᱩᱥᱠᱤᱞ ᱜᱮ ᱞᱮᱠᱟ ᱟᱹᱞᱤᱧ ᱦᱚᱸᱞᱤᱧ ᱢᱚᱱᱮᱭᱮᱫᱟ, ᱪᱮᱫ ᱵᱤᱱ ᱞᱟᱹᱭᱟ ᱜᱚᱢᱠᱮ?
ᱴᱷᱤᱠ ᱴᱷᱤᱠ ᱮᱠᱟᱞ,
ᱛᱤᱨᱮ ᱟᱵᱚ ᱵᱚᱱ ᱢᱟᱲᱟᱝ ᱚᱜᱼᱟ᱾ ᱛᱟᱦᱚᱞᱮ ᱟᱵᱚ ᱢᱟᱲᱟᱝ ᱞᱟᱦᱟ ᱨᱮ ᱟᱵᱚ ᱠᱤᱱᱛᱩ ᱵᱩᱡᱷᱟᱹᱣ ᱞᱟᱜᱟᱜ ᱠᱟᱱᱟ, ᱡᱮ ᱥᱟᱹᱨᱤ ᱜᱮ,